ᱦᱮᱞᱳ
ᱦᱮᱸ ᱡᱚᱦᱟᱨ ᱜᱮ ᱡᱚᱦᱟᱨ ᱜᱮ
ᱦᱮᱸ ᱡᱚᱦᱟᱨ ᱜᱮ ᱜᱚᱝᱠᱮ
ᱡᱚᱦᱟᱨ ᱜᱮ᱾
ᱦᱮᱸ
ᱟᱫᱚ ᱠᱟᱛᱷᱟ ᱫᱚ ᱦᱟᱸᱜ ᱦᱟᱸ ᱱᱤᱭᱟᱹ ᱜᱷᱟᱹᱲᱤᱡ ᱫᱚ ᱱᱤᱛᱚᱜ ᱫᱷᱟᱹᱵᱤᱡ ᱫᱚ ᱢᱚᱴᱟᱢᱩᱴᱤ ᱵᱮᱥ ᱜᱮ᱾ ᱟᱫᱚ ᱮᱠᱷᱟᱱ ᱜᱟᱯᱟ ᱥᱮᱛᱟᱜᱛᱮᱫ ᱪᱤᱠᱟᱹ ᱡᱟᱹᱯᱤᱫ ᱠᱷᱚᱱ ᱮᱵᱷᱮᱱ ᱛᱚᱨᱟ ᱚᱱᱟ ᱦᱩᱭᱩᱜ ᱠᱟᱱᱟ ᱢᱟᱨᱟᱝ ᱠᱟᱛᱷᱟ ᱦᱮᱸ ᱵᱟᱝ?
ᱦᱚᱳᱭ ᱦᱳᱭ ᱦᱚᱭ ᱡᱤᱣᱤ ᱦᱟᱥᱟ ᱦᱚᱲᱢᱚ, ᱛᱤᱱᱟᱹᱜ ᱫᱤᱱ ᱚᱱᱟ ᱫᱚ ᱵᱟᱝ ᱞᱟᱹᱭᱟᱹᱜᱼᱟ ᱥᱮ᱾
ᱦᱩᱸ ᱟᱨ ᱢᱟᱱᱮ ᱵᱮᱯᱟᱴᱟᱜ ᱫᱚ ᱱᱚᱝᱠᱟ ᱠᱟᱱᱟ ᱟᱹᱞᱤᱧᱟᱜ ᱫᱚ ᱛᱮᱦᱤᱧ ᱫᱚ ᱮᱠᱫᱚᱢ ᱯᱷᱟᱥᱴ ᱴᱟᱭᱤᱢ ᱚᱞᱚᱜ ᱮᱼᱟ ᱟᱵᱤᱱ ᱴᱷᱮᱱ ᱨᱚᱯᱚᱲ ᱫᱚ ᱦᱮᱸ ᱵᱟᱝ᱾
ᱟᱪᱪᱷᱟ ᱚ,
ᱚᱱᱮᱠ ᱟᱹᱞᱤᱧ ᱫᱚ ᱱᱚᱣᱟ ᱥ ᱮᱠᱫᱚᱢ ᱜᱮ ᱵᱟᱹᱞᱤᱧ ᱵᱟᱲᱟᱭ ᱠᱟᱱᱟᱞᱤᱧ ᱪᱮᱫ ᱜᱮ᱾
ᱟᱪᱪᱷᱟ
ᱟᱫᱚ ᱚᱱᱟ ᱠᱷᱟᱹᱛᱤᱨ ᱜᱮ ᱟᱫᱚ ᱵᱟᱝ ᱵᱟᱲᱟᱭᱚᱜᱼᱟ ᱤᱱᱟᱹ ᱛᱤᱜᱤᱛᱚ ᱱᱤᱭᱟᱹᱜᱮ ᱵᱟᱝ ᱱᱤᱡᱮ ᱜᱮ ᱦᱩᱭ ᱞᱮᱱᱟ ᱡᱮ ᱟᱯᱮ ᱜᱮ ᱠᱚᱞ ᱯᱮ ᱤᱧᱟᱹᱜ ᱢᱟ ᱵᱟᱹᱧ ᱫᱟᱲᱮᱭᱟᱜ ᱠᱟᱱᱟ᱾
ᱟᱪᱪᱷᱟ ᱦᱳᱭ ᱚᱱᱠᱟ ᱜᱮ ᱡᱟᱦᱟᱸᱭ ᱠᱚᱴᱷᱮᱱ ᱠᱷᱡᱽ ᱠᱚ ᱦᱟᱛᱟᱣ ᱵᱤᱱ᱾
ᱟᱫᱚ ᱟᱞᱮ ᱥᱮᱫᱢᱟ ᱥᱩᱨ ᱠᱚᱨᱮ ᱵᱟᱹᱱᱩᱜ ᱠᱚᱣᱟ ᱚᱱᱠᱟ ᱟᱫᱚ ᱥᱟᱺᱜᱤᱧ ᱥᱟᱺᱜᱤᱧ ᱜᱮ ᱜᱟᱛᱮ ᱠᱚᱣᱟᱜ ᱟᱠᱷᱟᱱᱚ
ᱟᱪᱪᱷᱟ
ᱚᱱᱟ ᱠᱷᱟᱹᱛᱤᱨ ᱜᱮ ᱟᱹᱰᱤ ᱚᱱᱮ ᱮᱸᱴᱠᱮᱴᱚᱬᱮ ᱜᱮ ᱵᱩᱡᱷᱟᱹᱜ ᱠᱟᱱ ᱛᱟᱦᱮᱸ ᱠᱟᱱ᱾
ᱚ ᱟᱪᱪᱷᱟ ᱦᱚ ᱪᱮᱫ ᱞᱮᱠᱟ ᱦᱚᱸ ᱵᱟᱝᱟ ᱯᱩᱭᱞᱩ ᱯᱩᱭᱞᱩ ᱫᱚ ᱟᱹᱞᱤᱧ ᱦᱚᱸ ᱚᱝᱠᱟ ᱜᱮᱞᱤᱧ ᱵᱩᱡᱷᱟᱹᱣ ᱞᱮᱫᱜᱼᱟ ᱵᱚᱛᱚᱨ ᱵᱚᱛᱚᱨ ᱚᱠᱚᱭ ᱪᱮᱫ ᱞᱤᱧ ᱪᱮᱫ ᱞᱤᱧ ᱨᱚᱯᱚᱲᱟ ᱪᱮᱫ ᱵᱟᱝᱟ ᱛᱟᱯᱚᱨᱮ ᱫᱚ
ᱜᱚᱞᱯᱟᱭ ᱚᱠᱚᱭ ᱚᱠᱚᱭ ᱪᱮᱫ ᱤᱧ ᱢᱮᱛᱟᱭᱟ ᱦᱮᱸ ᱵᱟᱝ?
ᱦᱳᱭ ᱦᱳᱭ ᱪᱮᱫ ᱞᱮᱠᱟᱧ ᱨᱚᱯᱚᱲᱟ? ᱟᱫᱚ ᱠᱚ ᱢᱮᱛᱟᱞᱤᱧ ᱠᱟᱱᱟ ᱡᱮ ᱪᱮᱫᱮ ᱞᱮᱠᱟ ᱮᱢᱱᱤ ᱮᱸᱜ ᱦᱚᱲ ᱠᱚ ᱥᱟᱞᱟᱜ ᱵᱤᱱ ᱠᱟᱛᱷᱟᱜ ᱜᱮᱭᱟ ᱡᱮ ᱚᱱᱠᱟᱜᱮ ᱨᱚᱯᱚᱲ ᱵᱤᱱ ᱦᱳᱭ᱾
ᱦᱳᱭᱻ
ᱦᱳᱭ ᱟᱫᱚ ᱴᱚᱯᱤᱠ ᱢᱤᱫᱴᱤᱡ ᱛᱟᱦᱮᱱᱟ ᱵᱤᱱᱟᱹ ᱴᱚᱯᱤᱠ ᱨᱮᱦᱚᱸ ᱟᱨ ᱚᱠᱟ ᱨᱮᱫᱚ ᱴᱚᱯᱤᱠ ᱨᱮᱦᱚᱸ ᱡᱩᱫᱤᱢ ᱨᱚᱯᱚᱲ ᱠᱷᱟᱡ ᱟᱫᱚ ᱱᱚᱣᱟ ᱤᱫᱤ ᱠᱟᱛᱮᱫ ᱞᱟᱝ ᱨᱚᱯᱚᱲᱟᱭ ᱠᱷᱟᱭ ᱟᱡᱦᱚᱸ ᱠᱟᱹᱭᱼ ᱮ ᱟᱡᱚᱢ ᱧᱚᱜ ᱠᱟᱜᱼᱟ ᱪᱮᱫ ᱞᱮᱠᱟᱞᱟᱝ ᱨᱚᱯᱚᱲᱚᱜᱼᱟ ᱵᱟᱞᱟᱝ ᱨᱚᱯᱚᱲᱚᱜᱼᱟ᱾ ᱦᱳᱭ
ᱢᱚᱱᱮ ᱢᱚᱱᱮᱛᱮ ᱟᱭ ᱩᱢᱟᱹᱱ ᱠᱟᱫᱟᱭ ᱵᱟᱝ ᱡᱮ ᱱᱚᱣᱟ ᱱᱚᱣᱟ ᱠᱟᱛᱷᱟ ᱛᱚ ᱱᱚᱣᱟ ᱠᱟᱛᱷᱼᱟ᱾ ᱛᱟᱦᱚᱞᱮ ᱠᱷᱟᱱ ᱵᱟᱰᱟᱭ ᱛᱟᱦᱮᱱᱟ ᱵᱟᱱᱟ ᱦᱚᱲᱟᱜ ᱜᱮ ᱵᱟᱱᱟ ᱦᱚᱲᱟᱜ ᱜᱮ ᱵᱟᱰᱟᱭ ᱛᱟᱦᱮᱱᱟ ᱡᱮ ᱱᱚᱣᱟ ᱠᱟᱛᱷᱟ ᱫᱚ ᱱᱚᱝᱠᱟ ᱨᱮ ᱩᱱᱤ ᱚᱱᱟ ᱞᱟᱹᱭ ᱞᱮᱠᱷᱟᱱ ᱱᱚᱣᱟ ᱯᱚᱨᱚᱵᱚᱨ ᱱᱚᱣᱟ ᱛᱟᱭᱚᱢ ᱛᱮᱫᱚ ᱤᱧᱟᱹᱜ ᱱᱚᱣᱟ ᱠᱟᱛᱷᱟ ᱞᱟᱹᱭ ᱦᱩᱭᱩᱜ ᱛᱤᱧᱟᱹ ᱱᱚᱣᱟ ᱠᱟᱛᱷᱟᱧ ᱞᱟᱹᱭᱟ ᱤᱧᱟᱹᱜ ᱦᱮᱸᱵᱟᱝ᱾
ᱦᱳᱭ ᱦᱳᱭ ᱚᱱᱟ ᱜᱮ᱾ ᱚᱱᱠᱟ ᱜᱮ ᱢᱟᱱᱮ ᱥᱚᱸᱜᱮ ᱛᱮᱫᱚ ᱡᱟᱦᱟᱸᱱᱟᱜ ᱡᱤᱱᱤᱥ ᱜᱮ ᱵᱟᱢ ᱩᱭᱦᱟᱹᱨ ᱫᱚᱦᱚ ᱠᱟᱜᱼᱟ ᱥᱮ᱾
ᱦᱟᱸᱜ ᱥᱚᱝᱜᱮ ᱢᱟᱱᱮ ᱞᱮ ᱥᱟᱶ ᱥᱟᱶ ᱛᱮᱫᱚ ᱩᱭᱦᱟᱹᱨ ᱵᱟᱝ ᱦᱮᱡᱩᱜᱼᱟ᱾ ᱦᱳᱭ ᱮ ᱟᱹᱞᱤᱧᱟᱜ ᱫᱚ ᱦᱤᱡᱩᱜ ᱜᱮᱭᱟ᱾ ᱟᱵᱤᱧᱟᱜ ᱫᱚ ᱦᱤᱡᱩᱜ ᱜᱮᱭᱟ ᱱᱚ ᱛᱚ ᱚᱱᱟ ᱢᱚᱱᱮᱨᱮ ᱦᱤᱡᱩᱜ ᱜᱮ ᱱᱚᱝᱠᱟᱱ ᱠᱟᱛᱷᱟ ᱠᱚ ᱡᱟᱦᱟᱱᱟᱜ ᱠᱚ ᱟᱹᱰᱤ ᱟ ᱫᱚᱯᱟᱴᱟ ᱫᱚ ᱟᱹᱰᱤ ᱨᱟᱹᱥᱠᱟᱹᱟᱱ ᱦᱚᱲ ᱠᱟᱱ ᱜᱮᱭᱟᱞᱤᱮ ᱟᱹᱞᱤᱧ ᱫᱚ᱾
ᱦᱳᱭ ᱛᱚ ᱛᱟᱦᱚᱞᱮ ᱨᱩᱥᱤᱠᱟ ᱦᱚᱲ ᱜᱮ ᱵᱟᱯᱞᱟ ᱠᱚ ᱫᱚᱢᱮ ᱦᱩᱭᱩᱜ ᱠᱟᱱᱟ ᱟᱯᱮ ᱥᱮᱫ ᱥᱮ ᱵᱟᱝ ᱦᱩᱭᱩᱜ ᱠᱟᱱᱟ?
ᱡᱟᱹᱯᱩᱫ ᱨᱮ ᱡᱟᱹᱯᱩᱫ ᱫ ᱫᱤᱱᱟᱹᱢ ᱜᱮ ᱵᱟᱯᱞᱟ ᱢᱟᱯᱞᱟ ᱵᱟᱝ ᱦᱩᱭᱩᱜ ᱠᱟᱱᱟ?
ᱚ ᱟᱞᱮ ᱥᱮᱫ ᱫᱚ ᱦᱚᱞᱟ ᱜᱮᱞᱮ ᱟᱞᱮ ᱥᱮᱫ ᱫᱚ ᱢᱟᱫᱷᱮᱨ ᱦᱤᱞᱳᱜ ᱜᱮᱞᱮ ᱵᱟᱯᱞᱟᱭᱮᱱᱟ᱾
ᱠᱚᱲᱟ ᱵᱟᱯᱞᱟ ᱥᱮ ᱠᱩᱲᱤ ᱵᱟᱯᱞᱟ?
ᱮᱸᱜ ᱵᱟᱹᱦᱩ ᱞᱮ ᱟᱹᱜᱩ ᱠᱮᱫᱮᱭᱟ᱾
ᱚᱱᱟ ᱠᱚᱲᱟᱭ ᱵᱟᱯᱞᱟ ᱭᱮᱱᱟ ᱠᱩᱲᱤ ᱠᱚ ᱟᱹᱜᱩ ᱠᱮᱫᱮ ᱦᱮᱸ ᱵᱟᱝ?
ᱦᱚᱭ ᱦᱚᱭ ᱦᱚᱭ
ᱟᱞᱮ ᱥᱮᱫ ᱦᱚᱸ ᱫᱚᱢᱮ ᱫᱟᱜ ᱫᱚᱢᱮ ᱡᱟᱹᱯᱩᱫ ᱠᱮᱫᱟᱭ
ᱦᱳᱭ ᱟᱫᱚ ᱪᱮᱫ ᱚᱱᱟ ᱫᱚ ᱱᱟᱦᱟᱜ ᱱᱤᱡᱮ ᱢᱟ ᱪᱮᱫ ᱦᱚᱸ ᱵᱟᱢ ᱞᱟᱹᱭ ᱫᱟᱲᱮᱭᱟᱜᱼᱟ ᱥᱮ ᱩᱱᱠᱩ ᱚᱠᱚᱭ ᱠᱚ ᱱᱮᱰᱟ
ᱚᱱᱟ ᱜᱮ ᱠᱟᱛᱷᱟ ᱠᱚᱫᱚ
ᱦᱳᱭ ᱩᱱᱠᱩ ᱠᱚ ᱱᱮᱰᱟ ᱜᱚᱴᱟᱭᱮᱜᱼᱟ ᱩᱱᱠᱩ ᱠᱚ ᱵᱟᱰᱟᱭᱟ ᱪᱮᱜ ᱞᱮᱠᱟ ᱠᱚ ᱡᱚᱢ ᱦᱚᱪᱚ ᱠᱚᱣᱟ ᱵᱟᱠᱚ ᱡᱚᱢ ᱠᱚᱣᱟ ᱡᱟᱹᱯᱩᱫ ᱨᱮ
ᱚᱱᱟ ᱟᱞᱮ ᱥᱮᱫ ᱢᱟ ᱡᱟᱯ ᱩᱫ ᱨᱮᱫᱚ ᱢᱟᱱᱮ ᱫᱟᱜ ᱠᱮᱫᱼᱟ ᱛᱟᱨᱟᱥᱤᱧ ᱛᱟᱨᱟᱥᱤᱧ ᱛᱤᱱᱴᱟ ᱥᱮᱫ ᱠᱷᱚᱱᱟᱜ ᱮ ᱫᱟᱜ ᱠᱮᱫᱟ ᱮᱠᱫᱚᱢ ᱯᱟᱸᱪᱴᱟ ᱪᱷᱚᱴᱟ ᱥᱟᱛᱴᱟ ᱦᱟᱹᱵᱤᱡ
ᱦᱚᱸ ᱦᱳᱭ ᱟᱫᱚ ᱵᱟᱯᱞᱟ ᱦᱤᱞᱳᱜ ᱫᱚ ᱦᱚᱸ ᱦᱚᱸ ᱪᱮᱫ?
ᱟᱞᱮ ᱥᱮᱫ ᱟᱞᱮ ᱥᱮᱫ ᱫᱟᱜ ᱞᱮᱠᱷᱟᱱ ᱜᱮ ᱠᱟᱴᱠᱚᱢ ᱠᱚ ᱩᱰᱩᱠᱚᱜᱼᱟ ᱟᱫᱚ ᱦᱤ
ᱦᱳᱭ ᱟᱫᱚ ᱯᱮ ᱡᱚᱢ ᱵᱟᱲᱟᱭᱮᱫ ᱠᱚᱣᱟ ᱥᱮ ᱵᱟᱝᱼᱟ ᱠᱟᱴᱠᱚᱢ ᱠᱚᱫᱚ
ᱠᱟᱴᱠᱚᱢ ᱨᱤᱫ ᱵᱟᱠᱚ ᱞᱟᱹᱭ ᱵᱟᱠᱚ ᱞᱟᱹᱭᱼᱟ ᱠᱟᱴᱠᱚᱢ ᱨᱤᱫ ᱵᱟᱥᱠᱮ ᱫᱟᱠᱟ ᱚᱱᱠᱟ ᱥᱚᱵᱚᱨ ᱥᱚᱵᱚᱨ ᱞᱟᱯᱮᱫᱚᱼᱟ ᱨᱮ ᱥᱟᱱᱟᱢ ᱠᱚᱫᱚ ᱢᱮᱫ ᱜᱮ ᱜᱷᱚᱴᱟᱜᱼᱟ ᱵᱟᱝ
ᱦᱳᱭ ᱦᱳᱭ ᱢᱟ ᱚᱱᱟ ᱫᱚ ᱟᱹᱞᱤᱧ ᱫᱚᱢᱮ ᱞᱤᱧ ᱠᱩᱥᱤᱭᱟᱜ ᱜᱮᱭᱟ ᱟᱹᱞᱤᱧ ᱦᱚᱸ ᱤᱭᱟᱹ ᱠᱟᱴᱠᱚᱢ ᱥᱩᱜ ᱫᱚᱞᱤᱧ ᱪᱟᱞᱟᱣ ᱵᱟᱲᱟ ᱟᱠᱟᱱ ᱜᱮᱭᱟ
ᱟᱨ ᱟᱞᱮ ᱫᱚ ᱮᱠᱪᱩᱭᱮᱞᱤ ᱟᱞᱮ ᱫᱚ ᱢᱤᱫ ᱫᱤᱥᱚᱢ ᱟᱞᱮ ᱫᱚ ᱮᱠᱵᱟᱨ ᱟᱹᱛᱩ ᱫᱤᱥᱚᱢ ᱠᱟᱱ ᱜᱮᱭᱟᱞᱮ ᱛᱚ ᱟᱞᱮ ᱫᱚ
ᱦᱳᱭ ᱦᱳᱭ ᱛᱟᱦᱚᱞᱮ ᱫᱚ ᱫᱟᱜ ᱠᱮᱫᱼᱟ ᱦᱟᱹᱠᱩ ᱠᱚ ᱫᱚᱢᱮ ᱜᱮᱯᱮ ᱥᱟᱵ ᱟᱠᱟᱫ ᱠᱚᱣᱟ ᱵᱷᱟᱹᱜᱤ ᱜᱮ
ᱛᱟᱹᱣ ᱢᱚᱴᱟ ᱢᱩᱴᱤ ᱥᱟᱵ ᱦᱩᱭ ᱟᱠᱟᱱᱟ ᱢᱟ ᱵᱟᱹᱫᱽ ᱫᱷᱟᱨᱮ ᱜᱮ ᱫᱚ ᱚᱲᱟᱜ ᱠᱚᱛᱟᱞᱮ ᱦᱮᱸ ᱵᱟᱝ ᱟᱨ ᱨᱮᱴᱚ ᱠᱚᱠᱚ ᱨᱟᱜᱼᱮᱫ ᱟᱸᱡᱚᱢ ᱮᱫᱟ ᱯᱮ ᱥᱮ
ᱨᱮᱴᱚ ᱨᱟᱜ ᱠᱚᱫᱚ ᱵᱟᱝ ᱵᱟᱝ ᱟᱸᱡᱚᱢᱚᱜ ᱠᱟᱱᱟ ᱟᱫᱚ ᱵᱟᱯᱮ ᱜᱚᱡᱮᱫ ᱠᱚᱣᱟ ᱩᱱᱠᱩ ᱵᱟᱹᱨᱩᱰᱟᱝ ᱠᱚ
ᱵᱟᱹᱨᱩᱰᱟᱝ ᱫᱚ ᱵᱟᱝ ᱞᱮ ᱡᱚᱢ ᱠᱚᱣᱟ
ᱚᱸ ᱟᱞᱮ ᱫᱚᱞᱮ ᱡᱚᱢ ᱠᱚ ᱜᱮᱭᱟ ᱞᱟᱹᱭᱟ ᱠᱚ ᱤᱧ ᱫᱚ ᱢᱟᱱᱮ ᱱᱚᱜᱼᱚᱭ ᱛᱚ ᱠᱟᱹᱡ ᱢᱟᱲᱟᱝ ᱜᱮ ᱤᱧ ᱵᱟᱵᱟᱭ ᱥᱟᱵ ᱟᱹᱜᱩ ᱠᱮᱫᱮᱭᱟ ᱢᱤᱫ ᱴᱤᱡ
ᱚᱱᱟ ᱜᱮ ᱩᱛᱩ ᱟᱛᱮᱜ ᱫᱟᱠᱟ ᱠᱚ ᱡᱚᱢ ᱟᱛᱮᱜ ᱱᱚᱜᱼᱚᱭ ᱛᱚ ᱟᱢ ᱥᱟᱞᱟᱜ ᱨᱚᱯᱚᱲ ᱦᱩᱭᱩᱜ ᱠᱟᱱᱟ ᱪᱮᱫᱟᱜ ᱵᱟᱯᱮ ᱡᱚᱢ ᱠᱚᱣᱟ ᱵᱟᱨᱩ ᱰᱟᱝ ᱡᱚᱢ ᱢᱟᱛᱚ ᱵᱷᱟᱹᱜᱤᱭᱟ
ᱵᱷᱟᱜᱤ ᱫᱚ ᱵᱷᱟᱜᱤᱭᱟ ᱨᱩᱜᱤ ᱠᱚᱠᱚ ᱡᱚᱢ ᱚᱪᱚ ᱠᱚᱣᱟ ᱠᱚ ᱡᱟᱦᱟᱸ ᱠᱚ ᱨᱩᱣᱟᱹ ᱦᱟᱹᱥᱩ ᱠᱚ ᱯᱟᱲᱟᱣ ᱠᱚᱜᱼᱟ ᱵᱤᱪᱱᱟᱨᱮ ᱱᱩᱝᱠᱩ ᱫᱚᱠᱚ ᱡᱚᱢ ᱦᱚᱪᱚ ᱠᱚᱣᱟ ᱰᱟᱠᱛᱟᱨ ᱢᱟᱠᱚ ᱞᱟᱹᱭ ᱜᱮᱭᱟ ᱡᱮ ᱱᱚᱝᱠᱟ ᱡᱚᱢ ᱯᱮ ᱦᱼ ᱩᱱᱠᱩ ᱡᱚᱢ ᱠᱚ ᱯᱮ ᱦᱮ ᱵᱟᱝ
ᱦᱳᱭ ᱟᱫᱚ ᱟᱞᱮ ᱫᱚ ᱡᱚᱢ ᱜᱮᱭᱟ ᱭᱟᱞᱮ ᱩᱱᱠᱩ ᱡᱟᱸᱵᱽᱲᱩ ᱠᱚᱞᱮ ᱡᱚᱢ ᱠᱚᱣᱟ
ᱦᱳᱭ ᱟᱞᱮ ᱥᱮᱫ ᱫᱚ ᱠᱚᱦᱞᱮ ᱡᱚᱢ ᱠᱚᱜᱮᱭᱟ ᱟᱨ ᱩᱱᱠᱩ ᱪᱤᱞᱤ ᱠᱚ ᱢᱮᱛᱟ ᱠᱚᱣᱟ ᱩᱸ ᱠᱩᱪᱞᱟᱹ ᱠᱚ ᱢᱟᱞᱮ ᱠᱩᱪᱞᱟᱹ ᱠᱚᱢᱟᱞᱮ ᱡᱚᱢ ᱠᱚᱜᱮᱭᱟ
ᱛᱚᱨᱦᱚᱫ
ᱛᱚᱨᱦᱚᱫ ᱛᱚᱨᱦᱚᱫ ᱫᱚᱞᱮ ᱡᱚᱢ ᱠᱚᱜᱮᱭᱟ ᱢᱮᱱ ᱠᱷᱟᱱ ᱤᱧᱫᱚ ᱵᱟᱹᱧ ᱡᱚᱢ ᱵᱟᱲᱟ ᱟᱠᱟᱫ ᱠᱚᱣᱟ ᱛᱚᱨᱦᱚᱫ ᱡᱤᱞ ᱟᱞᱮ ᱥᱮᱫ ᱫᱚᱠᱚ ᱡᱚᱢ ᱜᱮᱭᱟ
ᱢᱟᱱᱮ ᱢᱟᱜᱷᱟᱲ ᱥᱮ ᱮᱢᱱᱤ ᱠᱚ ᱰᱟᱹᱦᱤ ᱛᱚᱨᱦᱚᱫ
ᱪᱤᱞᱤ?
ᱢᱟᱸᱜᱷᱟᱲ ᱛᱚ ᱵᱟᱨ ᱨᱚᱠᱚᱢ ᱛᱚᱨᱦᱚᱫ ᱢᱮᱱᱟᱜ ᱠᱚᱣᱟ ᱢᱤᱫ ᱴᱟᱝ ᱫᱚ ᱢᱟᱸᱜᱷᱟᱲ ᱠᱟᱱᱟ ᱠᱚ ᱜᱷᱟᱲ ᱫᱚ ᱟᱹᱰᱤ ᱢᱟᱨᱟᱝ ᱢᱟᱨᱟᱝ ᱜᱮᱭᱟ ᱠᱚ ᱩᱱᱠᱩ ᱛᱟᱭᱟᱱ ᱞᱮᱠᱟ ᱠᱚ ᱧᱮᱞᱚᱜᱼᱟ ᱟᱹᱰᱤ ᱢᱟᱨᱟᱝ ᱜᱮᱭᱟ ᱠᱚ ᱩᱱᱠᱩ ᱫᱚ ᱩᱱᱠᱩ ᱫᱚ
ᱛᱚᱨᱚᱫ ᱫᱚ ᱵᱟᱹᱧ ᱛᱚᱨᱚᱫ ᱫᱚ ᱵᱟᱹᱧ ᱧᱮᱞ ᱟᱠᱟᱫ ᱠᱚᱣᱟ ᱤᱧᱫᱚ
ᱛᱚᱨᱦᱚᱫ ᱛᱚᱨᱦᱚᱫ ᱵᱟᱢ ᱵᱟᱢ ᱩᱨᱩᱢ ᱠᱚ ᱜᱮᱭᱟ
ᱵᱟᱝᱼᱟ ᱵᱟᱹᱧ ᱧᱮᱞ ᱟᱠᱟᱫ ᱠᱚᱣᱟ ᱛᱚᱨᱚᱫ ᱫᱚ ᱪᱮᱫ ᱞᱮᱠᱟᱱ ᱜᱮᱭᱟ ᱠᱚ ᱵᱟᱹᱧ ᱞᱟᱹᱭ ᱫᱟᱲᱮᱭᱟᱜᱼᱟ ᱛᱚᱨᱚᱫ ᱨᱮᱱᱟᱜ ᱫᱚ ᱪᱮᱫ ᱦᱚᱸ
ᱠᱟᱠᱲᱟ ᱧᱮᱞᱮᱫ ᱠᱚᱣᱟᱛ ᱠᱟᱠᱲᱟ, ᱠᱟᱠᱲᱟ ᱢᱟ ᱠᱟᱹᱴᱤᱡ ᱠᱟᱹᱴᱤᱡ ᱜᱮᱭᱟ ᱠᱚ ᱾ ᱛᱚᱨᱚᱫ ᱫᱚ ᱢᱟᱨᱟᱝ ᱢᱟᱨᱟᱝ ᱟᱠᱚ ᱩᱱᱠᱩ ᱫᱚ ᱾ ᱠᱟᱠᱲᱟ ᱢᱟ ᱠᱟᱹᱴᱤᱡ ᱜᱮᱭᱟ ᱠᱚ ᱦᱮᱸ ᱩᱱᱠᱩ ᱡᱩᱫᱤ ᱾ ᱠᱷᱟᱱ ᱩᱱᱠᱩ ᱜᱮ ᱩᱱᱠᱩ ᱡᱩᱫᱟᱹ ᱛᱟᱭᱚᱢ ᱞᱮᱠᱟ ᱜᱮᱭᱟ ᱠᱚ ᱮᱠᱫᱚᱢ ᱾
ᱟᱪᱪᱷᱟ ᱦᱳᱭ ᱦᱳᱭ ᱛᱟᱭᱟᱱ ᱦᱚᱸ ᱚᱱᱠᱟ ᱚᱱᱠᱟ ᱫᱚ ᱯᱷᱳᱴᱳ ᱠᱚᱨᱮ ᱜᱮ ᱧᱮᱞ ᱫᱚ ᱯᱩᱨᱟ ᱚᱱᱠᱟ ᱥᱟᱢᱱᱟ ᱥᱟᱢᱱᱤ ᱧᱮᱞ ᱫᱚ ᱵᱟᱝ ᱦᱩᱭᱩ ᱟᱠᱟᱱᱟ ᱛᱟᱭᱟᱱ ᱠᱚᱦᱚᱸ ᱦᱳᱭᱛᱚ ᱾
ᱛᱟᱭᱚᱢ ᱫᱚ ᱫᱟᱜ ᱨᱮᱠᱚ ᱛᱟᱦᱮᱱᱟᱠᱚ ᱩᱱᱠᱩ ᱫᱚ ᱛᱟᱭᱟᱱ ᱫᱟᱜ ᱨᱮᱠᱚ ᱛᱟᱦᱮᱱᱟ ᱩᱱᱠᱩ ᱫᱚ ᱟᱹᱰᱤ ᱢᱟᱨᱟᱝ ᱢᱟᱨᱟᱝ ᱠᱷᱤᱡᱩᱨ ᱫᱟᱨᱮ ᱞᱮᱠᱟ ᱧᱚᱜ ᱛᱟᱠᱚᱣᱟ ᱫᱮ ᱫᱮᱭᱟᱠᱚ ᱪᱩᱯᱤ ᱠᱚ ᱦᱮᱸ ᱵᱟᱝ ᱾
ᱦᱳᱭ ᱦᱳᱭ ᱯᱷᱳᱴᱳ ᱨᱮᱜᱮ ᱧᱮᱞ ᱾
ᱟᱨ ᱛᱚᱨᱚᱦᱚᱫ ᱫᱚ ᱚᱱᱠᱟ ᱫᱚ ᱵᱟᱝ ᱛᱚᱨᱚᱦᱚᱫ ᱫᱚ ᱮᱭ ᱠᱟᱹᱴᱤᱡ ᱱᱟᱦᱟᱸᱜ ᱢᱟᱱᱮ ᱮᱭ ᱵᱟᱨ ᱢᱚᱠᱟ ᱜᱟᱱ ᱠᱚ ᱡᱮᱞᱚᱜ ᱦᱚ ᱛᱟᱦᱮᱱᱟ ᱾ ᱟᱨ ᱠᱟᱹᱴᱤᱡ ᱠᱚ ᱩᱱᱠᱩ ᱫᱚ ᱩᱱᱠᱩ ᱫᱚ ᱡᱚᱢ ᱵᱟᱲᱟ ᱦᱩᱭ ᱟᱠᱟᱱ ᱜᱮᱭᱟ ᱾
ᱩᱱᱠᱩ ᱤᱧ ᱫᱚ ᱩᱱᱠᱩ ᱦᱳᱭ ᱦᱳᱭ ᱤᱧ ᱫᱚ ᱩᱱᱠᱩ ᱛᱩᱲᱤᱧ ᱧᱮᱞ ᱟᱠᱟᱫ ᱠᱚᱣᱟ ᱵᱚᱨᱚᱝ ᱾
ᱩᱱᱠᱩ ᱢᱟ ᱜᱩᱰᱩ ᱞᱮᱠᱟᱱ ᱡᱟᱹᱛ ᱠᱟᱱᱟ ᱠᱚ ᱦᱮ ᱵᱟᱝ
ᱦᱳᱭ ᱦᱳᱭ ᱩᱱᱠᱩ ᱛᱩᱲ ᱜᱮ ᱧᱮᱞ ᱟᱠᱟᱫ ᱠᱚᱣᱟᱟᱹᱧ ᱟᱨ ᱠᱩᱞᱟᱹᱭ ᱤᱧ ᱧᱮᱞ ᱟᱠᱟᱫ ᱠᱚᱣᱟ ᱾
ᱟᱨ ᱵᱤᱨ ᱥᱩᱠᱨᱤ ᱠᱚᱫᱚᱢ ᱧᱮᱞ ᱟᱠᱟᱫ ᱠᱚᱣᱟ ᱥᱮ ᱾
ᱵᱟᱝᱟ ᱵᱤᱨ ᱥᱩᱠᱨᱤ ᱫᱚ ᱵᱟᱹᱧ ᱧᱮᱞ ᱟᱠᱟᱫ ᱠᱚᱣᱟ ᱾ ᱟᱞᱮᱭᱟᱜ ᱢᱟᱱᱮ ᱟᱞᱮ ᱟᱹᱛᱩ ᱫᱤᱥᱚᱢ ᱠᱷᱚᱱ ᱵᱤᱨ ᱫᱚ ᱟᱹᱰᱤ ᱥᱟᱺᱜᱤᱧ ᱜᱮᱭᱟ ᱾
ᱟᱞᱮ ᱚᱲᱟᱜ ᱫᱷᱟᱨᱮ ᱠᱚᱨᱮ ᱵᱤᱨ ᱥᱩᱠ ᱠᱚ ᱵᱟᱥᱟ ᱟᱞᱮᱭᱟ ᱚᱲᱟᱜ ᱨᱮᱱ ᱥᱩᱠᱨᱤ ᱦᱚᱸ ᱵᱤᱨ ᱥᱩᱠᱨᱤ ᱥᱟᱶ ᱜᱟᱛᱮᱜ ᱛᱟᱞᱮᱜᱮᱭᱟ ᱟᱨ ᱚᱲᱟᱜ ᱟᱨ ᱥᱩᱠᱨᱤ ᱦᱚᱸ ᱵᱤᱨ ᱥᱩᱠᱨᱤ ᱥᱟᱶ ᱠᱚ ᱟᱸᱪᱩᱨᱚᱜ ᱛᱟᱞᱮ ᱜᱮᱭᱟ ᱾
ᱚ ᱟᱪᱪᱷᱟ ᱛᱟᱦᱚᱞᱮ ᱵᱤᱨ ᱥᱩᱠᱨᱤᱭᱟᱜ ᱡᱤᱞ ᱟᱨ ᱟᱛᱩ ᱨᱮᱱ ᱥᱩᱠᱨᱤᱭᱟᱜ ᱡᱤᱞ ᱫᱚ ᱪᱮᱫ ᱵᱷᱮᱜᱟᱨ?
ᱵᱮᱜᱟᱨ ᱫᱚ ᱪᱮᱫ ᱠᱟᱱᱟ ᱟᱫᱚ ᱟᱛᱳ ᱨᱮ ᱥᱩᱠᱨᱤ ᱫᱚ ᱡᱤᱞ ᱢᱚᱴᱟ ᱜᱮ ᱛᱟᱠᱭᱟ ᱦᱟᱨᱛᱟ ᱢᱚᱴᱟ ᱜᱮᱛᱟ ᱠᱚᱣᱟ ᱟᱨ ᱵᱤᱨ ᱥᱩᱠᱨᱤ ᱫᱚ ᱵᱟᱝ ᱦᱟᱨᱛᱟ ᱤᱛᱤᱞ ᱯᱷᱤᱛᱤᱞ ᱵᱟᱝ ᱛᱟᱦᱮᱱ ᱛᱟᱠᱚᱣᱟ ᱩᱱᱠᱩᱣᱟᱜ ᱫᱚ ᱾ ᱟᱨ ᱡᱟᱦᱟᱸᱭ ᱦᱚᱲ ᱦᱮᱸ᱾ ᱡᱟᱦᱟᱸᱭ ᱦᱚᱲ ᱡᱮ ᱟᱛᱳ ᱥᱩᱠᱨᱤ ᱨᱮᱭᱟᱜ ᱡᱤᱞ ᱡᱩᱫᱤ ᱡᱟᱦᱟᱸᱭ ᱦᱚᱲ ᱡᱩᱫᱤ ᱮᱠᱞᱟ ᱛᱮ ᱛᱟᱞᱟ ᱠᱮᱡᱤ ᱜᱟᱱ ᱡᱩᱫᱤ ᱡᱚᱢ ᱫᱟᱲᱮ ᱠᱮᱭᱟᱭ ᱦᱮᱸ ᱵᱟᱝ ᱛᱟᱦᱚᱞᱮ ᱩᱱᱤ ᱦᱚᱲ ᱮᱱ ᱩᱱᱤ ᱮᱱᱠᱷᱟᱱ ᱩᱱᱤ ᱦᱚᱲ ᱫᱚ ᱵᱤᱨ ᱥᱩᱠᱨᱤ ᱠᱟᱱ ᱛᱟᱭᱟ ᱦᱚᱭᱛᱳ ᱢᱤᱫ ᱠᱚᱫᱤᱭ ᱡᱚᱢ ᱫᱟᱲᱮᱭᱟᱜᱼᱟ᱾ ᱢᱟᱱᱮ ᱥᱩᱴᱟᱹ ᱜᱮ ᱛᱟᱠᱭᱟ ᱥᱮ ᱩᱱᱠᱩᱣᱟᱜ ᱫᱚ ᱤᱛᱤᱞ ᱦᱸ ᱵᱟᱹᱱᱩᱜ ᱛᱟᱣᱟ ᱩᱱᱠᱩᱭᱟᱜ ᱫᱚ ᱥᱩᱱᱩᱢ ᱵᱟᱱᱩᱜ ᱛᱟᱠᱚᱣᱟ ᱾
ᱦᱳᱭ ᱦᱳᱭ ᱛᱟᱦᱚᱞᱮ ᱟᱹᱛᱩ ᱫᱤᱥᱚᱢᱟᱜ ᱯᱤᱴᱷᱟᱹᱜ ᱜᱮ ᱵᱷᱟᱹᱜᱤ ᱫᱚ ᱾ ᱟᱹᱛᱩ ᱫᱤᱥᱚᱢ ᱨᱮᱱ ᱥᱩᱠᱨᱤᱭᱟᱜ ᱯᱤᱴᱷᱟᱹ ᱡᱚᱢ ᱜᱮ ᱵᱷᱟᱹᱜᱤ ᱫᱚ ᱾
ᱦᱚᱸ ᱯᱤᱴᱷᱟᱹ ᱫᱚ ᱟᱹᱛᱩ ᱫᱤᱥᱚᱢ ᱨᱮᱱ ᱠᱚ ᱵᱷᱟᱹᱜᱤᱭᱟ ᱴᱷᱤᱠ ᱦᱮᱸ ᱵᱟᱝ ᱾
ᱦᱳᱭ ᱦᱳᱭ ᱾
ᱯᱤᱴᱷᱟᱹ ᱵᱟᱝ ᱯᱤᱴᱷᱟᱹ ᱠᱤ ᱵᱤᱨ ᱥᱩᱠᱨᱤ ᱟᱛᱮ ᱦᱤᱭᱩᱜ ᱟ ᱯᱤᱴᱷᱟᱹ ᱫᱚ ᱵᱟᱝ ᱦᱩᱭᱩᱜ ᱟ ᱯᱤᱴᱷᱟᱹ ᱫᱚ ᱟᱹᱛᱩ ᱥᱩᱠᱨᱤ ᱟᱛᱮ ᱜᱮ ᱦᱩᱭᱩᱜ ᱟ ᱾
ᱦᱳᱭ ᱦᱳᱭ ᱾
ᱡᱟᱦᱟᱸ ᱛᱤᱱᱟᱹᱜ ᱥᱤᱢ ᱢᱮ ᱢᱮᱨᱚᱢ ᱢᱮ ᱢᱮᱱᱠᱷᱟᱱ ᱯᱤᱴᱷᱟᱹ ᱞᱮᱠᱷᱟᱱ ᱫᱚ ᱥᱩᱠᱨᱤ ᱜᱮ ᱞᱟᱜᱟᱣ ᱟᱢᱟ ᱾
ᱦᱳᱭ ᱦᱳᱭ ᱚᱱᱠᱟ. ᱜᱮ ᱾
ᱪᱟᱞᱟᱜ ᱟᱢᱟᱵᱚᱛᱤ ᱨᱮᱯᱮ ᱯᱤᱴᱷᱟᱹ ᱟᱜ ᱜᱮᱭᱟ ᱥᱮ ᱵᱟᱝ ᱟᱯᱮ ᱫᱚ ᱯᱮ ᱯᱤᱴᱷᱟᱹᱭ ᱜᱮᱭᱟ ᱥᱮ ᱵᱟᱝ?
ᱟᱞᱮ ᱦᱚᱸ ᱯᱤᱴᱷᱟᱹᱭ ᱜᱮᱭᱟᱞᱮ ᱟᱞᱮ ᱫᱚ ᱡᱚᱛᱚ ᱨᱮᱜᱮ ᱢᱟᱱᱮ ᱡᱟᱦᱟᱱᱟᱜ ᱯᱚᱨᱚᱵᱽ ᱯᱤᱱᱟᱹᱭ ᱵᱟᱦᱟ ᱦᱩᱭᱮᱱ ᱥᱚᱨᱦᱟᱭ ᱦᱩᱭᱮᱱ ᱵᱟᱝᱟ ᱵᱟᱦᱟ ᱫᱚ ᱵᱟᱝᱟ ᱥᱚᱨᱦᱟᱭ ᱦᱩᱭᱮᱱ ᱛᱟᱯᱚᱨ ᱥᱟᱠᱨᱟᱛ ᱨᱮ ᱢᱟᱵᱚᱱ ᱯᱤᱴᱷᱟᱹᱭ ᱜᱮᱭᱟ ᱾ ᱜᱚᱢᱦᱟ ᱨᱮᱦᱚᱸ ᱡᱚᱛᱚ ᱨᱮᱜᱮ ᱢᱟᱱᱮ ᱯᱤᱴᱷᱟᱹ ᱞᱮᱴᱚ ᱫᱚ ᱛᱟᱦᱮᱱ ᱠᱟᱱ ᱜᱮᱭᱟ ᱰᱩᱸᱵᱩᱜ ᱾
ᱟᱨ ᱥᱟᱹᱨᱤ ᱠᱟᱛᱷᱟ ᱞᱮᱫᱚ ᱪᱮᱫᱠᱟ ᱥᱟᱹᱨᱤ ᱠᱟᱛᱷᱟ ᱞᱟᱹᱭ ᱪᱮᱫᱠᱟ ᱵᱩᱡᱷᱟᱹᱜ ᱠᱟᱱᱟ ᱡᱮ ᱛᱮᱦᱮᱧ ᱫᱚ ᱯᱷᱟᱥᱴ ᱾ ᱨᱚᱲ ᱠᱟᱱᱟ ᱯᱳᱭᱞᱳ ᱛᱮᱧ ᱨᱚᱯᱚᱲ ᱠᱟᱱᱟ ᱛᱟᱦᱮᱸ ᱫᱚ ᱮᱠᱫᱚᱢ ᱟᱫᱚ ᱱᱤᱡᱮ ᱜᱮ ᱞᱟᱡᱟᱣ ᱜᱮ ᱵᱩᱡᱷᱟᱹᱜ ᱠᱟᱱᱟ ᱨᱚᱲ ᱠᱚᱦᱚᱸ ᱱᱚᱝᱠᱟ ᱨᱚᱲ ᱠᱚ
ᱦᱳᱭ ᱦᱳᱭ ᱦᱳᱭ ᱟᱫᱚ ᱟᱹᱰᱤ ᱨᱟᱹᱥᱠᱟᱹ ᱨᱮ ᱢᱮᱱᱟᱜ ᱵᱤᱱᱟ ᱥᱮ ᱫᱚᱢᱮᱵᱤᱱ ᱞᱟᱸᱫᱟᱭᱮᱼᱟ ᱾
ᱟᱫᱚ ᱟᱹᱰᱤ ᱟᱹᱰᱤ ᱨᱟᱹᱥᱠᱟᱹ ᱟᱱ ᱮᱢᱱᱤ ᱥᱚᱢᱚᱭ ᱦᱚᱸ ᱾ ᱟᱹᱰᱤ ᱨᱟᱹᱥᱠᱟᱹ ᱜᱮ ᱚᱲᱟᱜ ᱠᱚᱨᱮ ᱦᱚᱸ ᱟᱹᱰᱤ ᱟᱹᱰᱤ ᱟᱹᱞᱤᱧ ᱫᱚ ᱟᱹᱰᱤ ᱨᱟᱹᱥᱠᱟᱹ ᱜᱮᱭᱟᱞᱤᱧ ᱟᱹᱰᱤᱟᱹ ᱾
ᱦᱳᱭ ᱨᱟᱹᱥᱠᱟᱹ ᱨᱟᱹᱥᱠᱟᱹ ᱜᱮ ᱪᱮᱫ ᱮᱢ ᱪᱮᱫ ᱮᱢ ᱫᱩᱠᱩᱼᱟ ᱫᱩᱱᱭᱟᱹᱨᱮ ᱨᱟᱹᱥᱠᱟᱹ ᱞᱟᱸᱫᱟ ᱛᱮᱜᱮ ᱡᱤᱭᱚᱱ ᱠᱚ ᱠᱷᱟᱸᱰᱟᱣ ᱠᱚᱜ ᱢᱟ
ᱦᱚᱸ ᱢᱟᱱᱮ ᱦᱚᱲ ᱥᱟᱢᱟᱝ ᱠᱚ ᱞᱟᱸᱫᱟ ᱛᱚ ᱛᱟᱦᱚᱞᱮ ᱠᱷᱟᱱ ᱦᱚᱲ ᱠᱚ ᱵᱩᱡᱽ ᱟᱞᱚ ᱠᱚ ᱵᱩᱡᱽ ᱫᱟᱲᱮᱭᱟᱜ ᱢᱟ ᱡᱮ ᱟᱵᱤᱱᱟᱜ ᱢᱚᱞᱚᱝ ᱨᱮ ᱟᱪᱪᱷᱟ ᱟᱵᱤᱱᱟᱜ ᱢᱚᱱᱮ ᱨᱮ
ᱦᱳ ᱦᱳᱭ ᱚᱱᱟ ᱜᱮ ᱡᱟᱦᱟᱸ ᱢᱟᱱᱮ ᱮᱜ ᱢᱟᱱᱮ ᱢᱟᱱᱮ ᱫᱩᱠ ᱫᱚ ᱢᱟᱱᱮ ᱫᱩᱠ ᱫᱚ ᱫᱟᱯᱟᱞ ᱛᱮ ᱢᱟᱱᱮ ᱪᱮᱫ ᱠᱚ ᱞᱟᱹᱭᱟ ᱞᱟᱸᱫᱟ ᱜᱮ ᱚᱱᱟ ᱢᱩᱞᱩᱡ ᱢᱩᱞᱩᱡ ᱞᱟᱸᱫᱟ ᱜᱮ ᱥᱟᱢᱟᱝ ᱥᱮᱫ ᱟᱹᱜᱩᱭ ᱦᱩᱭᱩᱜᱼᱟ
ᱠᱚᱥᱴᱚ ᱢᱟ ᱡᱤᱭᱚᱱ ᱨᱮ ᱢᱮᱱᱟᱜ ᱜᱮᱭᱟ ᱦᱟᱡᱟᱨ ᱠᱚᱥᱴᱚ ᱢᱮᱱᱟᱜ ᱜᱮᱭᱟ ᱟᱵᱚ ᱦᱚᱲ ᱠᱚ ᱦᱚᱲ ᱠᱚᱢ ᱩᱫᱩᱜ ᱵᱟᱲᱟᱣᱟᱠᱚᱣᱟ ᱟᱫᱚ ᱚᱱᱟ ᱠᱚᱫᱚ ᱟᱫᱚ ᱠᱳᱱᱳ ᱞᱟᱵᱷ ᱵᱟᱭ ᱮᱢᱟᱭ
ᱦᱳᱭ ᱫᱩᱠ ᱥᱟᱦᱮᱱ ᱦᱳᱭ ᱫᱩᱠ ᱥᱟᱦᱮᱱ ᱛᱟᱦᱮᱸᱱ ᱠᱷᱟᱱ ᱥᱩᱠ ᱦᱚᱸ ᱛᱟᱦᱮᱸᱱ ᱜᱮᱭᱟ
ᱛᱟᱦᱮᱸᱱ ᱜᱮᱭᱟ ᱟᱞᱮ ᱠᱚᱣᱟᱜ ᱫᱚ ᱵᱟᱹᱱᱩᱜ ᱛᱟᱞᱮᱭᱟ ᱡᱟᱹᱱᱤᱡ ᱟᱞᱮ ᱫᱚ ᱥᱩᱫᱩ ᱫᱩᱠ ᱜᱮ ᱢᱮᱱᱟᱜ ᱛᱟᱞᱮᱭᱟ ᱢᱚᱱᱮ ᱦᱩᱭᱩᱜ ᱠᱟᱱᱟ
ᱚ ᱛᱟᱦᱞᱮ ᱪᱮᱫ ᱤᱭᱟᱹ ᱤᱭᱟᱹ ᱦᱤᱞᱤ ᱫᱟᱹᱭ ᱛᱟᱠᱚ ᱠᱚ ᱫᱚᱢᱮ ᱠᱚ ᱢᱟᱱᱮ ᱠᱚ ᱪᱮᱫ ᱠᱚ ᱞᱮᱭᱟ ᱫᱚᱢᱮ ᱠᱚ ᱮᱜᱮᱨ ᱵᱟᱲᱟᱭᱮᱫ ᱯᱮᱭᱟ ᱥᱮ ᱪᱮᱫ
ᱵᱟᱝ ᱵᱟᱝ ᱟᱞᱮ ᱫᱚ ᱡᱟᱦᱟᱸᱭ ᱡᱟᱦᱟᱸᱭ ᱢᱟᱱᱮ ᱟᱞᱮ ᱚᱲᱟᱜ ᱠᱚᱨᱮᱱ ᱠᱚ ᱦᱩᱭᱮᱱ ᱟᱨ ᱟᱛᱳ ᱠᱚᱨᱮᱱ ᱠᱚ ᱦᱩᱭᱮᱱ ᱚᱠᱟᱭ ᱦᱚᱸ ᱵᱟᱝ ᱟᱞᱮ ᱥᱮᱱ ᱫᱚ ᱢᱟᱱᱮ ᱤᱧ ᱥᱟᱞᱟᱜ ᱫᱚ ᱟᱨᱠᱤ ᱢᱟᱱᱮ ᱤᱧ ᱥᱟᱞᱟᱜ ᱫᱚ ᱚᱱᱮ ᱠᱷᱩᱵ ᱵᱷᱟᱜᱮ ᱠᱚ ᱵᱩᱡᱷᱟᱹᱣᱟ ᱨᱚᱲ
ᱟᱪᱪᱷᱟ
ᱟᱛᱳ ᱨᱮᱱ ᱠᱚ ᱦᱩᱭᱱᱟ ᱚᱲᱟᱜ ᱚᱲᱟᱜ ᱨᱮᱛᱚ ᱢᱤᱫ ᱵᱮᱲᱟ ᱵᱟᱢ ᱛᱟᱦᱮᱸ ᱞᱮᱱᱠᱷᱟᱱ ᱞᱮᱭᱟ ᱠᱚ ᱚᱲᱟᱜ ᱯᱷᱟᱸᱠᱟ ᱯᱷᱟᱸᱠᱟ ᱵᱩᱡᱷᱟᱹᱜ ᱠᱟᱱᱟ ᱟᱫᱚ
ᱦᱳᱭ ᱦᱳᱭ ᱦᱳᱭ ᱢᱟᱱᱮ ᱠᱟᱛᱷᱟ ᱦᱳᱭ ᱦᱳᱭ ᱠᱟᱛᱷᱟ ᱨᱮ ᱵᱩᱡᱷᱟᱹᱜ ᱠᱟᱱᱟ ᱡᱮ ᱢᱟᱱᱮ ᱠᱟᱛᱷᱟ ᱨᱮ ᱵᱩᱡᱷᱟᱹᱜ ᱠᱟᱱᱟ ᱡᱮ ᱟᱵᱤᱱ ᱫᱚ ᱫᱚᱢᱮ ᱵᱤᱱ ᱨᱚᱲᱟ ᱛᱚ ᱨᱩᱥᱤᱠᱟ ᱦᱚᱸᱵᱤᱱ ᱨᱩᱥᱤᱠᱟ ᱜᱮᱭᱟ
ᱦᱮᱸ ᱥᱮᱨᱮᱧ ᱵᱟᱲᱟᱭ ᱜᱮᱭᱟᱞᱤᱧ
ᱦᱳᱭ ᱛᱚ ᱵᱟᱦᱟ ᱥᱚᱦᱨᱟᱭ ᱠᱚᱨᱮ ᱵᱮᱱ ᱥᱮᱨᱮᱧ ᱜᱮᱭᱟ ᱛᱚᱵᱮ
ᱜᱚᱴᱟ ᱠᱚᱨᱮ ᱜᱮ ᱵᱟᱦᱟ ᱥᱚᱨᱦᱟᱭ ᱠᱚᱨᱮ ᱦᱚᱸ ᱪᱮᱛᱟᱱ ᱠᱚᱨᱮ ᱦᱚᱸ ᱚᱱᱟ ᱢᱟᱹᱪᱤ ᱪᱮᱛᱟᱱ ᱠᱚᱨᱮ ᱦᱚᱸ
ᱟᱪᱪᱷᱟ ᱦᱳᱭ ᱦᱳᱭ ᱛᱟᱦᱚᱞᱮ ᱛᱚ ᱟᱹᱰᱤ ᱨᱩᱥᱤᱠᱟ ᱦᱚᱲ ᱜᱮ ᱛᱟᱦᱚᱞᱮ ᱡᱟᱛᱨᱟ ᱠᱚᱫᱚ ᱵᱤᱱ ᱪᱟᱞᱟᱜ ᱜᱮᱭᱟ ᱥᱮ ᱵᱟᱝᱟ
ᱵᱟᱝ ᱜᱮ ᱡᱟᱛᱨᱟ ᱠᱚᱫᱚ ᱵᱟᱝ ᱜᱮ
ᱦᱳᱭ ᱱᱤᱛᱚᱜ ᱢᱟ ᱦᱟᱹᱯᱤᱫ ᱤᱫᱤᱜ ᱠᱟᱱᱟ ᱧᱮᱞ ᱦᱚᱸ ᱵᱟᱠᱚ ᱪᱟᱞᱟᱜ ᱠᱟᱱᱟ ᱵᱟᱝ ᱠᱚᱨᱟᱣ ᱜᱮ ᱵᱮᱥ
ᱦᱮᱸ ᱡᱟᱛᱨᱟ ᱠᱚ ᱱᱮᱛᱟᱨ ᱫᱚ ᱟᱵᱚ ᱟᱵᱚᱣᱟᱜ ᱵᱮᱝᱜᱚᱞ ᱠᱷᱚᱱ ᱫᱚ ᱪᱟᱵᱟ ᱞᱮᱠᱟ ᱪᱟᱵᱟ ᱠᱟᱱᱟ ᱵᱟᱝ
ᱦᱳᱭ ᱦᱳᱭ ᱟᱨ ᱧᱮᱞ ᱦᱚᱸ ᱵᱟᱠᱚ ᱪᱟᱞᱟᱜ ᱠᱟᱱᱟ ᱡᱚᱛᱚ ᱜᱮ ᱯᱷᱳᱱ ᱤᱱᱴᱟᱨᱱᱮᱴ ᱡᱩᱜᱽ ᱦᱳᱭ
ᱠᱚ ᱩᱭᱩᱝ ᱠᱟᱜ ᱠᱟᱱᱟ ᱠᱚ ᱦᱮᱸ ᱵᱟᱝ ᱟᱫᱚ ᱱᱚᱝᱠᱟ ᱠᱚᱫᱚ ᱵᱟᱝ ᱯᱚᱨᱮ ᱯᱚᱨᱮ ᱛᱮ ᱱᱚᱝᱠᱟ ᱜᱚᱫᱚᱜᱼᱟ ᱡᱮ ᱮᱢᱚᱱ ᱵᱷᱟᱵ ᱠᱚ ᱛᱤᱨᱩᱵ ᱠᱚᱜ ᱠᱟᱱᱟ ᱠᱚ ᱯᱚᱨᱮ ᱛᱮ ᱟᱜᱠᱷᱟᱱ ᱟᱨᱚ ᱯᱟᱹᱦᱤᱞ ᱦᱚᱲ ᱞᱮᱠᱟ ᱟᱞᱚᱵᱚᱱ ᱠᱩᱠᱩᱰᱩᱵᱩᱨ ᱩᱛᱟᱹᱨ ᱠᱩᱠᱩᱰᱩᱵᱩᱨᱚᱜᱼᱟ ᱵᱟᱝ ᱛᱟᱭᱚᱢ ᱥᱮᱫ ᱛᱮ
ᱦᱳᱭ ᱦᱳᱭ ᱴᱷᱤᱠ ᱠᱟᱛᱷᱟ
ᱱᱤᱛᱚᱜ ᱦᱚᱸᱛᱚᱢ ᱡᱚᱛᱚ ᱦᱚᱲ ᱜᱮᱛᱚᱢ ᱛᱤᱨᱩᱵ ᱠᱚᱜ ᱠᱟᱱ ᱜᱮᱭᱟ
ᱦᱳᱭ ᱦᱳᱭ ᱵᱟᱝᱟ ᱤᱧ ᱫᱚ ᱤᱧ ᱦᱚᱸ ᱡᱟᱛᱨᱟ ᱧᱮᱞ ᱠᱚᱫᱚᱧ ᱪᱟᱞᱟᱜ ᱛᱟᱦᱮᱸᱫ ᱜᱮᱭᱟ ᱯᱟᱹᱦᱤᱞ ᱫᱚ ᱢᱟᱱᱮ ᱪᱮᱫ ᱠᱚ ᱞᱟᱹᱭᱟ ᱩᱱᱠᱩ ᱵᱷᱤᱞᱮᱱ ᱠᱚ ᱧᱮᱞ ᱛᱮᱫᱚᱧ ᱩᱭᱩ ᱯᱚᱴᱚᱢᱚᱜ ᱛᱟᱦᱮᱸᱫ ᱟᱨ ᱡᱚᱠᱷᱚᱱ ᱵᱷᱟᱹᱜᱤ ᱧᱚᱜ ᱠᱚᱢᱮᱰᱤ ᱠᱚᱠᱚ ᱚᱰᱳᱠᱚᱜ ᱛᱟᱦᱮᱸ ᱠᱟᱱ ᱛᱟᱦᱞᱮ ᱧᱮᱞ ᱥᱟᱱᱟᱧ ᱛᱟᱦᱮᱸᱫ ᱩᱱᱠᱩ ᱫᱚ ᱩᱱᱠᱩ ᱵᱷᱤᱞᱮᱱ ᱠᱚᱫᱚ ᱵᱚᱛᱚᱨ ᱜᱮᱠᱚ ᱧᱮᱞᱚᱜᱼᱟ ᱥᱮ
ᱪᱮᱫ ᱤᱧ ᱞᱟᱹᱭ ᱫᱟ ᱮ ᱢᱚᱭ
ᱦᱚᱸ ᱦᱚᱸ
ᱴᱟᱭᱤᱢᱮᱢ ᱧᱮᱞᱮᱫ ᱜᱮᱭᱟ ᱥᱮ ᱪᱮᱫ ᱠᱚ ᱞᱟᱹᱭ ᱫᱚ
ᱪᱮᱫ
ᱴᱟᱭᱤᱢᱮᱢ ᱧᱮᱞᱮᱫ ᱜᱮᱭᱟ ᱛᱚ ᱛᱤᱱᱟᱹᱜ ᱜᱟᱱ ᱦᱩᱭ ᱮᱱᱟ
ᱦᱳᱭ ᱦᱳᱭ ᱦᱳᱭ ᱴᱟᱭᱤᱢ ᱠᱚᱫᱚ ᱦᱟᱸᱜ ᱚᱱᱟ ᱫᱚ ᱟᱡ ᱛᱮᱜᱮ ᱦᱟᱜ ᱚᱱᱟ ᱫᱚ ᱟᱭᱟᱜ ᱥᱚᱢᱚᱭ ᱫᱚ ᱱᱷᱟᱜ ᱟᱡ ᱨᱮᱜᱮ ᱱᱦᱟᱜ-ᱮ ᱾
ᱟᱭᱟᱜ ᱟᱭᱟᱜ ᱥᱩᱜᱩᱭ ᱫᱚ ᱟᱡ ᱛᱮᱜᱮ ᱜᱮᱫ ᱛᱟᱭᱟᱭ ᱾
ᱦᱳᱭ, ᱟᱭᱟᱜ ᱥᱩᱜᱩᱭ ᱟᱡ ᱜᱮ ᱱᱦᱟᱜ ᱮ ᱵᱩᱡᱷᱟᱹᱣᱟ ᱚᱱᱟ ᱫᱚ ᱾ᱪᱮᱫ ᱟᱫᱚ ᱨᱚᱯᱚᱲ ᱛᱮ ᱵᱮᱥ ᱵᱟᱹᱵᱤᱱ ᱵᱩᱡᱷᱟᱹᱣᱮᱜ-ᱟ?
ᱵᱟᱝ ᱵᱟᱝ ᱵᱟᱝ ᱵᱟᱝ, ᱟᱫᱚ ᱟᱹᱞ ᱟᱹᱞᱤᱧᱤᱡ ᱡᱟᱦᱟᱸ ᱥᱤᱱᱤᱭᱟᱨ ᱩᱱᱤ ᱢᱟ ᱞᱟᱹᱭ ᱟᱠᱟᱫ ᱞᱤᱧᱟ ᱡᱮ ᱱᱚᱣᱟ ᱦᱳᱭ ᱱᱚᱣᱟ ᱤᱭᱟᱹ ᱠᱷᱚᱱ ᱡᱟᱦᱟᱸ ᱴᱟᱭᱤᱢ ᱱᱤᱛᱚᱜ ᱪᱟᱞᱟᱜ ᱠᱟᱱᱟ ᱱᱚᱣᱟ ᱠᱷᱚᱱ ᱢᱟᱱᱮ ᱟᱞᱚᱭ ᱛᱷᱤᱛ ᱢᱟ ᱚᱱᱟ ᱛᱟᱨᱯᱚᱨᱮ ᱭᱟᱜ ᱫᱚ ᱾
ᱦᱳᱭ ᱟᱨ, ᱟᱨ ᱟᱹᱞ ᱟᱹᱞ ᱟᱹᱞᱤᱧ ᱱᱦᱟᱜ ᱞᱤᱧ ᱵᱟᱲᱟᱭ ᱫᱚ ᱚᱱᱟ ᱫᱚ ᱱᱦᱟᱜ ᱾ ᱦᱮᱸ ᱥᱮ
ᱮᱠᱫᱚᱢ ᱩᱱᱤ ᱫᱚ ᱯᱟᱹᱭᱞᱟᱹ ᱜᱮ ᱤᱫᱤ ᱪᱚᱭ ᱮᱠᱫᱚᱢ ᱾ᱤᱧ
ᱦᱳᱭ ᱛᱚ, ᱦᱳᱭ ᱦᱳᱭ ᱴᱷᱤᱠᱟᱹ ᱭᱟᱹᱵᱤᱱ ᱱᱦᱟᱜ ᱡᱚᱛᱚ ᱠᱤᱪᱷᱩ ᱜᱮ᱾ ᱦᱳᱭ ᱱᱦᱟᱜ, ᱥᱚᱢᱚᱭ ᱠᱚᱫᱚ ᱦᱩᱭ ᱫᱚ ᱦᱩᱭ ᱤᱫᱤ ᱟᱠᱟᱱᱟ ᱦᱮᱸ ᱥᱮ᱾ ᱟᱨ ᱰᱷᱮᱨ ᱫᱤᱱ ᱫᱚ ᱰᱷᱮᱨ ᱜᱷᱟᱹᱲᱤᱠ ᱫᱚ ᱦᱟᱸᱜ ᱵᱟᱝ ᱦᱩᱭ ᱟᱠᱟᱱᱟ᱾
ᱦᱮᱸ ᱚᱱᱟ ᱠᱚᱫᱚ ᱵᱟᱲᱟᱭ ᱟᱵᱚᱱ ᱱᱷᱟᱜ ᱱᱤᱡᱮ ᱛᱮ, ᱵᱮᱯᱟᱨ ᱫᱚ ᱱᱚᱣᱟ ᱜᱮ᱾
ᱦᱳᱭ, ᱱᱤᱛᱚᱜ ᱫᱚ ᱱᱦᱟᱜ ᱡᱟᱹᱯᱤᱫ ᱵᱟᱲᱟ ᱦᱩᱭᱩᱜ-ᱟ᱾
ᱦᱮᱸ